ᱦᱮᱞᱳ ᱾
ᱟᱸ ᱫᱟᱫᱟ ᱡᱚᱦᱟᱨ ᱜᱮ᱾
ᱦᱮᱸ ᱡᱚᱦᱟᱨ ᱜᱮ ᱥᱟᱹᱜᱩᱱ ᱥᱮᱛᱟᱜ᱾
ᱦᱮ ᱥᱟᱹᱜᱩᱱ ᱥᱮᱛᱟᱜ ᱾
ᱛᱤᱨᱟᱹ ᱵᱮᱨᱮᱜ ᱦᱳᱭ ᱠᱟᱱᱟ?
ᱟᱪᱪᱷᱟ ᱮᱸ ᱵᱮᱨᱮᱫ ᱦᱳᱭ ᱠᱟᱱ ᱜᱮᱭᱟ ᱵᱮᱨᱮᱫ ᱠᱟᱛᱮᱜ ᱫᱟᱹᱛᱟᱹᱱᱤ ᱦᱩᱛᱩᱢ᱾ ᱦᱮᱸᱥᱮ? ᱚᱱᱟ ᱠᱚ ᱠᱟᱹᱢᱤ ᱥᱮᱛᱟᱜ ᱵᱮᱲᱟ ᱠᱟᱹᱢᱤ ᱠᱚᱨᱟᱣ ᱠᱟᱛᱮᱜ ᱜᱮ ᱱᱚᱜᱚᱭ ᱫᱩᱲᱩᱵ ᱦᱳᱭ ᱠᱟᱱᱟ᱾ ᱦᱮᱸᱥᱮ ᱟᱢᱜᱮ ᱛᱤᱨᱮᱢ ᱵᱮᱨᱮᱫ ᱠᱟᱱᱟ?
ᱛᱟᱦᱚᱞᱮ ᱪᱮᱫ ᱠᱚᱢ ᱪᱤᱠᱟᱭᱟ ᱛᱮᱦᱮᱧᱚᱜ ᱛᱟᱦᱞᱮ?
ᱚᱱᱟᱜᱮ ᱦᱚᱞᱟ ᱢᱟ ᱚᱱᱠᱟᱧ ᱢᱚᱱᱮ ᱞᱮᱫᱟ, ᱥᱤᱧ ᱥᱟᱨᱟᱥᱤᱧ ᱜᱮ ᱦᱟᱱᱛᱮ ᱨᱮ ᱵᱟᱡᱟᱨ ᱥᱮᱫ ᱨᱮᱜᱤᱧ ᱛᱟᱦᱮᱸᱱᱟ, ᱵᱟᱡᱟᱨ ᱥᱮᱫ ᱨᱮᱜᱮ ᱫᱤᱱ ᱯᱟᱞᱚᱱ ᱪᱟᱵᱟᱭ ᱱᱟ᱾ ᱦᱮᱡ ᱠᱟᱛᱮᱜ ᱞᱟᱸᱜᱟᱧ ᱟᱹᱭᱠᱟᱹᱣ ᱠᱷᱟᱱ ᱡᱟᱹᱯᱤᱫ ᱠᱟᱹᱫᱟᱹᱧ, ᱟᱨ ᱟᱹᱭᱩᱵ ᱵᱮᱲᱟ ᱦᱚᱧ ᱢᱚᱱᱮᱭᱮᱫ ᱛᱟᱦᱮᱸᱜ ᱟᱹᱭᱩᱵ ᱵᱮᱲᱟ ᱦᱚᱸ ᱵᱟᱹᱧ ᱪᱟᱞᱟᱣ ᱫᱟᱲᱮᱭᱟᱫᱟ ᱟᱫᱚ ᱚᱱᱟᱜᱮ ᱫᱮᱠᱷᱟ ᱜᱮ ᱵᱟᱝ ᱦᱩᱭ ᱠᱟᱱᱟ ᱩᱱᱠᱩ ᱥᱟᱶᱛᱮ ᱫᱚᱦᱲᱟ᱾ ᱟᱨ ᱱᱚᱛᱮ ᱥᱮᱛᱟᱜ ᱠᱷᱚᱱᱟᱜ ᱫᱟᱜ ᱫᱟᱭ ᱦᱟᱞᱠᱟ ᱦᱟᱞᱠᱟ ᱢᱤᱫ ᱵᱟᱨᱮ ᱡᱚᱨᱚ ᱠᱮᱫᱟ ᱚᱱᱛᱮ ᱫᱟᱜ
ᱚ ᱱᱤᱛᱚᱜ ᱨᱤᱢᱤᱞ ᱨᱤᱢᱤᱞ ᱧᱮᱞ ᱫᱚ ᱧᱮᱞᱚᱜ ᱠᱟᱱ ᱜᱮᱭᱟ᱾
ᱨᱤᱢᱤᱞ ᱛᱟᱣ ᱡᱷᱚᱛᱚ ᱠᱤᱪᱷᱩ ᱥᱮᱛᱟᱜ ᱯᱟᱭᱟᱨ ᱨᱮ ᱠᱟᱹᱢᱤ ᱠᱚᱢ ᱯᱩᱨᱟᱹᱣ ᱠᱟᱫᱟ?